ᱦᱮᱞᱳ᱾
ᱦᱳᱭ ᱜᱚᱝᱠᱮ ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱥᱮᱛᱟᱜ ᱡᱚᱦᱟᱨ ᱾
ᱦᱮᱸ ᱜᱚᱢᱠᱮ, ᱜᱚᱢᱠᱮ ᱨᱚᱲ ᱠᱚ ᱯᱩᱥᱴᱟᱹᱣ ᱥᱟᱺᱦᱤᱡ ᱟᱸᱡᱚᱢᱚᱜ ᱠᱟᱱᱟ ᱥᱮ?
ᱦᱳᱭ ᱱᱟᱯᱟᱭ ᱜᱮ ᱟᱸᱡᱚᱢᱚᱜ ᱠᱟᱱᱟ ᱯᱩᱥᱴᱟᱹᱣ ᱜᱮ, ᱟᱹᱞᱤᱧᱟᱜ ᱟᱸᱡᱚᱢᱚᱜ ᱠᱟᱱᱟ ᱛᱚ?
ᱮᱠᱫᱚᱢ ᱜᱚᱝᱠᱮ ᱟᱹᱰᱤ ᱱᱟᱯᱟᱭ ᱟᱸᱡᱚᱢᱚᱜ ᱠᱟᱱ ᱛᱟᱹᱵᱤᱱᱟ ᱯᱩᱥᱴᱟᱹᱣ ᱥᱟᱺᱦᱤᱡ ᱾
ᱦᱮᱸ ᱟᱪᱪᱷᱟ ᱢᱟ ᱟᱫᱚ ᱞᱟᱦᱟ ᱥᱮᱫᱟᱜ ᱠᱟᱛᱷᱟ ᱠᱚᱞᱟᱝ ᱞᱟᱦᱟ ᱤᱫᱤ ᱞᱮᱜᱮ ᱱᱤᱛ ᱫᱚ ᱾
ᱟᱪᱪᱷᱟ ᱜᱚᱝᱠᱮ ᱦᱮᱸ ᱜᱚᱝᱠᱮ ᱞᱟᱹᱭ ᱮᱫᱟᱞᱤᱧ ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱫᱚ ᱦᱩᱭ ᱟᱠᱟᱱᱟ ᱥᱮᱛᱟᱜ ᱵᱮᱲᱟ ᱨᱮᱱᱟᱜ ᱡᱚᱢ ᱠᱚᱫᱚ᱾
ᱚ᱾
ᱟᱨ ᱟᱵᱤᱱ ᱫᱚ?
ᱟᱹᱞᱤᱧ ᱜᱚᱢᱠᱮ ᱡᱚᱢ ᱠᱟᱜ ᱜᱮᱭᱟᱞᱤᱧ, ᱥᱮᱛᱟᱜ ᱡᱚᱢ ᱫᱚ ᱡᱚᱢ ᱦᱩᱭ ᱠᱟᱱᱟ᱾ ᱡᱚᱢ ᱦᱩᱭᱩᱜᱼᱟ ᱟᱵᱟᱨ ᱱᱟᱜᱷ ᱱᱚᱜᱼᱚᱭ ᱫᱚᱥᱴᱟ ᱾ ᱵᱟᱡᱟᱣ ᱮᱱᱟ, ᱟᱵᱟᱨ ᱱᱟᱥᱮᱱᱟᱜ ᱛᱟᱭᱚᱢ ᱜᱮ ᱡᱚᱢ ᱦᱩᱭᱩᱜᱼᱟ ᱾
ᱟᱪᱪᱷᱟ ᱾
ᱟᱹᱞᱤᱧ ᱞᱤᱧ ᱞᱟᱹᱭᱫᱟ ᱟᱹᱞᱤᱧ ᱜᱮ ᱢᱤᱫᱴᱟᱝ ᱥᱟᱛᱟᱢ ᱞᱤᱧ ᱫᱤᱥᱟᱹ ᱦᱮᱡ ᱦᱟᱜ ᱞᱤᱱᱟ ᱵᱩᱡᱽ ᱠᱮᱫᱟᱵᱤᱱ ᱛᱚ ᱜᱚᱝᱠᱮ᱾ ᱛᱚ ᱚᱱᱟ ᱥᱟᱛᱟᱢ ᱫᱚ ᱟᱹᱞᱤᱧ ᱜᱮᱞᱤᱧ ᱞᱟᱹᱭᱫᱟ᱾
ᱦᱚᱸ ᱢᱟ ᱞᱟᱹᱭ ᱵᱤᱱ᱾
ᱱᱚᱜᱼᱚᱭ ᱡᱮ ᱜᱚᱝᱠᱮ ᱟᱵᱚ ᱥᱟᱶᱛᱟ ᱥᱚᱢᱟᱡᱽ ᱨᱮ ᱱᱚᱜᱼᱚᱭ ᱡᱮ ᱟᱹᱰᱤ ᱠᱚᱢ ᱩᱢᱮᱨ ᱨᱮ ᱵᱟᱹᱵᱩ ᱢᱟᱹᱭ ᱛᱟᱠᱚ ᱠᱚ ᱡᱟᱶᱟᱭᱚᱜ ᱠᱟᱱᱟ ᱥᱮ ᱡᱟᱶᱟᱭᱮᱫ ᱠᱚᱣᱟ ᱵᱚᱱ ᱛᱚ ᱜᱚᱢᱠᱮ ᱱᱚᱣᱟ ᱵᱤᱥᱚᱭ ᱛᱮ ᱟᱹᱵᱤᱱ ᱦᱟᱯᱮᱱ ᱫᱤᱱ ᱨᱮ ᱟᱨᱠᱤ ᱪᱮᱫ ᱞᱮᱠᱟ ᱟᱵᱚᱨᱮᱱ ᱵᱟᱹᱵᱩ ᱢᱟᱹᱭ ᱛᱟᱠᱚ ᱴᱷᱮᱱ ᱟᱨᱠᱤ ᱯᱨᱚᱵᱷᱟᱵᱽ ᱯᱟᱨᱟᱣ ᱫᱟᱨᱮᱭᱟᱜᱼᱟ᱾ ᱜᱚᱢᱠᱮ ᱱᱚᱣᱟ ᱜᱮ ᱡᱩᱫᱤ ᱠᱟᱹᱴᱤᱡ ᱵᱤᱱ ᱞᱟᱹᱭ ᱞᱟᱦᱟ ᱠᱮᱭᱟ ᱛᱚ ᱟᱹᱰᱤ ᱜᱮ ᱱᱟᱯᱟᱭ ᱠᱚᱜᱼᱟ ᱜᱚᱝᱠᱮ ᱟᱹᱵᱤᱱᱟᱜ ᱢᱚᱛ ᱛᱮ᱾
ᱟᱹᱰᱤ ᱟᱹᱰᱤ ᱥᱟᱨᱦᱟᱣ ᱟᱹᱰᱤ ᱱᱟᱯᱟᱭ ᱠᱩᱠᱞᱤ ᱵᱤᱱ ᱫᱚᱦᱚ ᱠᱮᱜᱼᱟ᱾ ᱟᱫᱚ ᱡᱚᱠᱷᱚᱱ ᱠᱩᱠᱞᱤ ᱵᱤᱱ ᱫᱚᱦᱚ ᱠᱮᱜᱼᱟ ᱟᱹᱞᱤᱧ ᱦᱚᱸ ᱚᱱᱟ ᱨᱮᱱᱟᱜ ᱛᱮᱞᱟ ᱫᱚ ᱦᱟᱸᱜ ᱞᱤᱧ ᱮᱢ ᱮᱫᱼᱟ᱾ ᱟᱫᱚ ᱚᱱᱟ ᱫᱚ ᱱᱚᱝᱠᱟ ᱠᱟᱱᱟ ᱦᱚ ᱚᱱᱟ ᱫᱚ ᱱᱚᱝᱠᱟ ᱠᱟᱱᱟ ᱟᱵᱚᱣᱟᱜ ᱦᱚᱲᱢᱚ ᱫᱚ ᱢᱤᱫᱴᱟᱹᱝ-ᱼ ᱚᱱᱟ ᱡᱤᱞ ᱢᱟᱭᱟᱢ ᱥᱮ ᱟᱨᱚ ᱚᱱᱠᱟᱱᱟᱜ ᱛᱮᱛᱮᱫ ᱠᱚᱛᱮ ᱵᱮᱱᱟᱣ ᱟᱠᱟᱱᱟ᱾ ᱟᱫᱚ ᱚᱱᱟ ᱫᱚ ᱢᱤᱫᱴᱟᱹᱝ ᱚᱠᱛᱚ ᱡᱟᱹᱱᱤᱡ ᱜᱮ ᱚᱱᱟ ᱫᱚ ᱡᱟᱸᱦᱟᱱᱟᱜ ᱨᱮ ᱵᱮᱵᱷᱟᱨ ᱫᱚ ᱜᱟᱱᱚᱜᱼᱟ ᱟᱫᱚ ᱢᱤᱫᱴᱮᱱ ᱱᱚᱜᱼᱚᱭ ᱡᱟᱦᱟᱸ ᱢᱤᱫᱴᱮᱱ ᱵᱟᱯᱞᱟ ᱠᱟᱛᱷᱟ ᱡᱟᱦᱟᱸ ᱫᱚ ᱩᱢᱮᱨ ᱵᱟᱝ ᱯᱩᱨᱟᱹᱣ ᱠᱟᱱ ᱛᱟᱠᱚᱣᱟ ᱥᱮ ᱵᱟᱝ ᱦᱩᱭ ᱠᱟᱱ ᱛᱟᱠᱚᱣᱟ ᱚᱱᱟ ᱩᱢᱮᱨ ᱨᱮᱠᱚ ᱵᱟᱯᱞᱟᱜ ᱠᱟᱱᱟ ᱟᱫᱚ ᱚᱱᱟ ᱫᱚ ᱢᱤᱫᱴᱟᱹᱝ ᱦᱚᱲᱢᱚ ᱨᱮ ᱟᱹᱰᱤ ᱢᱟᱲᱟᱝ ᱚᱨᱥᱚᱝ ᱯᱟᱲᱟᱜᱼᱟ᱾ ᱚᱱᱟ ᱚᱨᱥᱚᱝ ᱫᱚ ᱱᱚᱝᱠᱟ ᱦᱩᱭᱩᱜᱼᱟ ᱪᱮᱫᱟᱜ ᱥᱮ ᱱᱮᱛᱟᱨ ᱫᱚ ᱡᱟᱦᱟᱸ ᱵᱚ ᱡᱚᱢ ᱧᱩᱭᱮᱫᱼᱟ ᱚᱱᱠᱟᱱᱟᱜ ᱱᱟᱯᱟᱭ ᱥᱮ ᱯᱷᱩᱨᱪᱟᱹ ᱡᱚᱢ ᱫᱚ ᱵᱟᱵᱚᱱ ᱧᱟᱢᱮᱫᱼᱟ ᱡᱟᱦᱟᱸ ᱠᱷᱟᱹᱛᱤᱨ ᱛᱮ ᱟᱵᱚᱣᱟᱜ ᱦᱚᱲᱢᱚ ᱫᱚ ᱱᱤᱯᱷᱩᱴ ᱵᱟᱹᱱᱩᱜ ᱟᱹᱱᱤᱡ ᱟᱫᱚ ᱡᱚᱢ ᱧᱩ ᱦᱚᱸ ᱡᱚᱢ ᱧᱩ ᱦᱚᱸ ᱡᱩᱫᱤ ᱚᱱᱠᱟ ᱱᱟᱯᱟᱭᱟᱜ ᱵᱟᱵᱚ ᱧᱟᱢᱟ ᱟᱨ ᱡᱩᱫᱤ ᱱᱚᱜᱼᱚ ᱠᱟ ᱠᱚᱢ ᱵᱚᱭᱮᱥ ᱨᱮ ᱠᱚᱢ ᱩᱢᱮᱨ ᱨᱮᱠᱚ ᱵᱟᱯᱞᱟᱜᱼᱟ ᱛᱟᱦᱚᱞᱮ ᱩᱱᱠᱩ ᱫᱚ ᱦᱚᱲᱢᱚ ᱨᱮᱱᱟᱜ ᱡᱟᱦᱟᱸ ᱢᱟᱱᱮ ᱫᱟᱲᱮ ᱦᱟᱸᱜ ᱚᱱᱟ ᱫᱚ ᱫᱤᱱ ᱫᱤᱱᱛᱮ ᱫᱤᱱ ᱫᱤᱱᱛᱮ ᱠᱷᱚᱭᱚᱜ ᱛᱟᱠᱚᱣᱟ᱾
ᱦᱳᱭ ᱜᱚᱝᱠᱮ ᱦᱳᱭ᱾
ᱦᱳᱭ ᱟᱫᱚ ᱦᱤᱡᱩᱜ ᱠᱟᱱ ᱫᱤᱱ ᱨᱮ ᱡᱚᱠᱷᱚᱱ ᱩᱱᱠᱩᱣᱟᱜ ᱩᱢᱮᱨ ᱰᱷᱮᱨ ᱤᱫᱤᱜᱼᱟ ᱡᱟᱹᱥᱛᱤ ᱤᱫᱤᱜᱼᱟ ᱩᱱᱫᱚ ᱟᱭᱢᱟ ᱞᱮᱠᱟᱱ ᱟᱡᱟᱨ ᱛᱮ ᱩᱱᱠᱩ ᱫᱚᱭ ᱢᱟᱱᱮ ᱧᱟᱢ ᱠᱚᱣᱟ ᱦᱟᱸᱜ ᱦᱟᱱᱟ-ᱱᱷᱟᱣᱟ ᱟᱡᱟᱨ ᱛᱮᱠᱚ ᱠᱚᱢᱡᱩᱨᱤ ᱠᱚᱣᱟᱭ ᱦᱚᱲᱢᱚ ᱨᱮ ᱥᱮ ᱱᱟᱣᱟ ᱱᱟᱣᱟ ᱟᱡᱟᱨ ᱠᱚ ᱯᱮ ᱢᱟᱱᱮ ᱩᱱᱠᱩ ᱫᱚ ᱡᱟᱦᱟᱸ ᱛᱤᱱᱟᱹᱜ ᱵᱟᱧᱪᱟᱣ ᱨᱮᱱᱟᱜ ᱫᱤᱱ ᱾ ᱚᱱᱟ ᱵᱟᱝᱵᱚᱱ ᱥᱮᱴᱮᱨ ᱫᱟᱲᱮᱭᱟᱜᱼᱟ ᱚᱱᱟ ᱯᱚᱨᱮ ᱠᱩᱲᱤ ᱦᱚᱯᱚᱱᱟᱜ ᱡᱟᱦᱟᱸ ᱢᱟᱹᱭ ᱜᱤᱫᱽᱨᱟᱹ ᱠᱚᱣᱟᱜ ᱦᱚᱲᱢᱚ ᱨᱮ ᱢᱟᱹᱭ ᱜᱤᱫᱽᱨᱟᱹ ᱠᱚᱣᱟᱠ ᱦᱳᱨᱢᱚ ᱨᱮ ᱚᱱᱟ ᱫᱚ ᱟᱹᱰᱤ ᱵᱟᱹᱲᱤᱡ ᱯᱨᱚᱵᱷᱟᱵᱽ ᱯᱟᱲᱟᱜᱼᱟ ᱪᱮᱫᱟᱜ ᱥᱮ ᱩᱱᱠᱩ ᱫᱚ ᱠᱚᱢ ᱩᱢᱮᱨ ᱨᱮ ᱡᱩᱫᱤ ᱜᱤᱫᱽᱨᱟᱹ ᱮᱸᱜᱟᱛᱚᱜᱼᱟ ᱛᱟᱦᱚᱞᱮ ᱩᱱᱠᱩᱣᱟᱜ ᱦᱚᱲᱢᱚ ᱫᱚ ᱦᱨᱚ ᱵᱟᱹᱭ ᱵᱟᱹᱭ ᱛᱮ ᱵᱟᱹᱭ ᱵᱟᱹᱭ ᱛᱮ ᱞᱟᱸᱜᱟ ᱤᱫᱤᱭᱟ ᱥᱮ ᱠᱚᱢ ᱡᱩᱨᱤ ᱾ ᱫᱤᱜᱼᱟ ᱟᱫᱚ ᱱᱚᱜᱼᱚ ᱱᱚᱝᱠᱟ ᱦᱟᱸᱜ ᱯᱨᱚᱨᱵᱷᱟᱣ ᱫᱚ ᱯᱟᱲᱟᱜ ᱠᱟᱱᱟ ᱟᱨ ᱚᱱᱠᱟ ᱢᱟ ᱟᱹᱰᱤ ᱞᱮᱠᱟᱱ ᱠᱟᱛᱷᱟ ᱢᱮᱱᱟᱜᱼᱟ ᱱᱚᱣᱟ ᱢᱟ ᱥᱟᱬᱮᱥ ᱨᱮᱱᱟᱜ ᱠᱟᱛᱷᱟ ᱠᱟᱱᱟ ᱦᱟᱸᱜ ᱾ ᱟᱫᱚ ᱩᱱᱟᱹᱜ ᱫᱚ ᱦᱟᱸᱜ ᱵᱟᱞᱟᱝ ᱜᱟᱞᱚᱪᱟ ᱩᱹᱜ ᱠᱷᱟᱴᱚ ᱢᱟᱪᱷᱟ ᱛᱮᱜᱮ ᱞᱟᱝ ᱜᱟᱞᱚᱪ ᱤᱫᱤᱭᱟ ᱾
ᱦᱳᱭ ᱜᱚᱝᱠᱮ ᱾ ᱛᱚ ᱜᱚᱝᱠᱮ ᱟᱹᱵᱤᱱ ᱡᱟᱦᱟᱸ ᱵᱤᱱ ᱞᱟᱹᱭ ᱠᱮᱫᱟ ᱮᱠᱫᱚᱢ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱫᱟ ᱥᱮ ᱡᱩᱠᱛᱤ ᱟᱹᱱᱤᱡ ᱠᱟᱛᱷᱟ ᱾ ᱱᱚᱣᱟ ᱫᱚ ᱚᱵᱚᱥᱳᱭ ᱡᱟᱨᱩᱲ ᱠᱟᱱ ᱜᱮᱭᱟ ᱜᱚᱝᱠᱮ ᱾ ᱛᱚ ᱟᱵᱚ ᱵᱚᱱ ᱧᱮᱞᱮᱫ ᱠᱚᱣᱟ ᱜᱚᱝᱠᱮ ᱟᱵᱚᱣᱟᱜ ᱡᱟᱦᱟᱸ ᱴᱚᱞᱟ ᱠᱚᱨᱮ ᱟᱵᱚ ᱧᱮᱞ ᱧᱟᱢᱚᱜ ᱠᱟᱱ ᱛᱟᱵᱚᱱᱟ ᱟᱵᱚᱣᱟᱜ ᱴᱚᱞᱟ ᱥᱮ ᱮᱴᱟᱜ ᱴᱚᱞᱟ ᱠᱚᱨᱮ, ᱱᱚᱝᱠᱟ ᱟᱨᱠᱤ ᱟᱹᱰᱤ ᱜᱟᱱ ᱜᱮ ᱜᱚᱝᱠᱮ ᱵᱟᱹᱲᱛᱤ ᱟᱠᱟᱱ ᱛᱟᱵᱚᱱᱟ ᱡᱮ ᱱᱚᱝᱠᱟ ᱠᱚᱢ ᱩᱢᱮᱨ ᱨᱮᱠᱚ ᱜᱚᱝᱼᱚᱜ ᱠᱟᱱ ᱛᱟᱵᱚᱱᱟ ᱛᱟᱠᱚ ᱢᱮᱱᱠᱷᱟᱱ ᱩᱱᱠᱩ ᱫᱚ ᱵᱟᱵᱚᱱ ᱵᱩᱡᱷᱟᱹᱣ ᱫᱟᱲᱮᱭᱟᱠᱚ ᱠᱟᱱᱟ ᱵᱟᱝ ᱴᱷᱤᱠᱟ ᱥᱮ ᱠᱚ ᱵᱩᱡᱷᱟᱹᱜ ᱠᱟᱱᱟ ᱜᱚᱢᱠᱮ ᱱᱚᱜᱼᱚᱭ ᱱᱚᱝᱠᱟ ᱢᱤᱫᱴᱟᱝ ᱟᱨᱠᱤ ᱧᱮᱞᱚᱜ ᱠᱟᱱᱟ ᱜᱚᱝᱠᱮ ᱵᱩᱡ ᱫᱟᱵᱤᱱ ᱛᱚ ᱛᱚ ᱟᱹᱰᱤ ᱦᱟᱜ ᱦᱮᱸ ᱟᱞᱤᱝᱟᱜ ᱢᱚᱛ ᱛᱮ ᱞᱟᱹᱭᱟᱭ ᱜᱚᱢᱠᱮ ᱾ ᱚᱱᱮ ᱟᱠᱚᱣᱟᱜ ᱱᱚᱝᱠᱟᱱ ᱩᱢᱮᱨ ᱨᱮ ᱦᱩᱭᱩᱜ ᱠᱟᱱ ᱛᱟᱠᱚᱣᱟ ᱚᱱᱮ ᱡᱟᱦᱟᱸ ᱜᱚᱝᱠᱮ ᱪᱳᱫᱫᱳ ᱠᱷᱚᱱ ᱟᱴᱷᱮᱨᱚ ᱵᱚᱪᱷᱚᱞ ᱩᱢᱮᱨ ᱨᱮ ᱩᱱᱠᱩᱣᱟᱜ ᱩᱢᱮᱨ ᱨᱮ ᱱᱚᱝᱠᱟ ᱱᱟᱜ ᱡᱤᱱᱤᱥ ᱠᱚ ᱜᱷᱚᱴᱟᱜ ᱠᱟᱱᱟ ᱥᱮ ᱱᱚᱝᱠᱟᱱ ᱩᱢᱮᱨ ᱨᱮᱜᱮ ᱵᱤᱱ ᱧᱮᱞ ᱠᱚᱣᱟ ᱜᱚᱝᱠᱮ ᱡᱟᱹᱥᱛᱤ ᱠᱚ ᱜᱚᱝᱚᱜ ᱠᱟᱱᱟ ᱾ ᱱᱚᱣᱟ ᱠᱷᱚᱱ ᱵᱟᱹᱲᱛᱤ ᱡᱩᱚᱫᱤ ᱦᱱᱟ ᱜᱚᱝᱠᱮ ᱟᱫᱚ ᱩᱱᱤ ᱫᱚ ᱩᱱᱟᱹᱜ ᱥᱚᱦᱚᱡ ᱛᱮᱫᱚ ᱵᱟᱭ ᱵᱩᱢᱚᱜᱼᱟ ᱥᱮ ᱵᱟᱭ ᱵᱟᱹᱦᱩ ᱡᱚᱱᱚᱜ ᱠᱟᱱᱟ ᱜᱚᱝᱠᱮ ᱵᱩᱡ ᱠᱤᱫᱟ ᱵᱤᱱ ᱛᱚᱜ ᱛᱚ ᱱᱚᱣᱟ ᱱᱚᱣᱟ ᱩᱢᱮᱨ ᱫᱚ ᱜᱚᱝᱠᱮ ᱢᱤᱫᱴᱟᱝ ᱵᱚᱭᱚᱥᱚᱱᱫᱷᱤ ᱠᱟᱞ ᱵᱚᱞᱮ ᱠᱚ ᱢᱮᱱᱟ ᱵᱟᱝᱞᱟ ᱛᱮᱫᱚ ᱾ ᱛᱚ ᱱᱚᱣᱟ ᱩᱢᱮᱨ ᱨᱮᱫᱚ ᱱᱚᱝᱠᱟᱱᱟᱜ ᱟᱨᱠᱤ ᱡᱤᱱᱤᱥ ᱠᱚ ᱥᱮ ᱟᱹᱰᱤ ᱠᱤᱪᱷᱩ ᱜᱮ ᱠᱚᱨᱟᱣ ᱥᱟᱱᱟᱣᱟ ᱵᱟᱹᱲᱤᱡ ᱵᱷᱟᱜᱮ ᱵᱩᱡ ᱠᱮᱫᱟ ᱵᱤᱱ ᱾ ᱜᱚᱢᱠᱮ ᱛᱚ ᱱᱚᱣᱟ ᱠᱚᱫᱚ ᱮᱨᱟᱣ ᱪᱟᱞᱟᱣ ᱦᱩᱭᱩᱜᱼᱟ ᱱᱚᱝᱠᱟᱱ ᱡᱤᱱᱤᱥ ᱠᱟᱱᱟ ᱱᱚᱣᱟ ᱠᱚᱫᱚ ᱵᱟᱝᱠᱷᱟᱱ ᱫᱚ ᱟᱵᱚ ᱵᱚᱱ ᱵᱚᱨᱵᱟᱫ ᱜᱚᱫᱚᱜᱼᱟ ᱪᱮᱫᱟᱜ ᱥᱮ ᱡᱟᱦᱟᱸ ᱨᱮ ᱵᱷᱟᱜᱮ ᱢᱮᱱᱟᱜᱼᱟ ᱚᱸᱰᱮ ᱠᱷᱟᱨᱟᱯ ᱦᱚᱸ ᱢᱮᱱᱟᱜᱼᱟ ᱡᱮᱞᱮᱠᱟ ᱚᱱᱟ ᱥᱩᱢᱚᱭ ᱨᱮ ᱵᱷᱟᱜᱮ ᱦᱚᱸ ᱠᱚᱨᱟᱣ ᱥᱟᱱᱟᱭᱮᱭᱟ ᱢᱮᱱᱠᱷᱟᱱ ᱚᱱᱟ ᱥᱟᱶᱛᱮ ᱵᱟᱹᱲᱤᱡ ᱦᱚᱸ ᱠᱚᱨᱟᱣ ᱥᱟᱱᱟ ᱜᱮᱭᱟ ᱜᱚᱝᱠᱮ ᱵᱩᱡ ᱠᱮᱫᱟ ᱵᱤᱱ ᱛᱚ ᱾
ᱦᱳᱭ ᱦᱳᱭ ᱾
ᱱᱚᱣᱟ ᱫᱚ ᱜᱚᱢᱠᱮ ᱟᱵᱚᱣᱟᱜ ᱫᱟᱭᱤᱛᱛᱚ ᱥᱮ ᱟᱵᱚᱨᱮᱱ ᱦᱟᱯᱮᱱ ᱫᱤᱱ ᱨᱮᱱ ᱡᱟᱦᱟᱸᱭ ᱡᱮᱱᱟᱨᱮᱥᱚᱱ ᱠᱚᱠᱚ ᱦᱤᱡᱩᱜ ᱠᱟᱱᱟ ᱟᱵᱚᱣᱟᱜ ᱫᱟᱭᱤᱛᱛᱚ, ᱡᱮ ᱩᱱᱠᱩ ᱫᱚ ᱟᱨᱠᱤ ᱵᱩᱡᱷᱟᱹᱣ ᱫᱚᱨᱠᱟᱨ ᱜᱚᱝᱠᱮ ᱵᱩᱡᱽ ᱾ ᱪᱮᱫᱟᱵᱤᱱ ᱛᱚ ᱩᱱᱠᱩ ᱫᱚ ᱠᱟᱹᱴᱤᱡ ᱜᱟᱭᱤᱰ ᱮᱢ ᱞᱮᱠᱷᱟᱱ ᱜᱮ ᱴᱷᱤᱠᱚᱜᱼᱟ᱾ ᱟᱵᱚ ᱛᱚ ᱟᱨ ᱜᱟᱭᱤᱰ ᱵᱟᱵᱚᱱ ᱫᱟᱲᱮᱭᱟᱜᱼᱟ ᱟᱵᱚ ᱵᱚᱱ ᱜᱟᱭᱤᱰ ᱫᱟᱲᱮᱭᱟᱠᱚᱣᱟ ᱢᱮᱱᱠᱷᱟᱱ ᱟᱵᱚ ᱫᱚ ᱰᱟᱭᱨᱮᱠᱴ ᱾ ᱠᱩᱠᱞᱤ ᱫᱚ ᱵᱟᱵᱚᱱ ᱜᱟᱭᱤᱰ ᱫᱟᱲᱮᱭᱟᱠᱚᱣᱟ ᱪᱮᱫᱟᱜ ᱥᱮ ᱰᱟᱭᱨᱮᱠᱴ ᱡᱩᱫᱤ ᱵᱚᱱ ᱜᱟᱭᱤᱰ ᱠᱚᱢᱟ ᱩᱱᱠᱩ ᱟᱵᱟᱨ ᱜᱚᱢᱠᱮ ᱟᱨᱠᱤ ᱠᱟᱹᱴᱤᱡ ᱵᱟᱹᱲᱤᱡ ᱠᱚ ᱵᱩᱡᱷᱟᱹᱣᱟ ᱵᱩᱡ ᱠᱮᱫᱟ ᱵᱤᱱ ᱛᱚ ᱾ ᱟᱵᱚ ᱩᱱᱠᱩ ᱨᱮᱱ ᱟᱭᱳ ᱵᱟᱵᱟ ᱵᱚᱱ ᱢᱮᱛᱟ ᱠᱚᱣᱟ ᱡᱮ ᱱᱚᱝᱠᱟ ᱫᱚ ᱵᱟᱝ ᱴᱷᱤᱠ ᱦᱩᱭᱩᱜ ᱠᱟᱱᱟ ᱾ ᱦᱟᱯᱮᱱ ᱫᱤᱱᱨᱮ ᱜᱤᱫᱽᱨᱟᱹᱣᱟᱜ ᱵᱷᱚᱵᱤᱥᱚᱛ ᱦᱚᱸ ᱠᱷᱟᱨᱟᱯ ᱫᱟᱲᱮᱜ ᱛᱟᱭᱟ ᱜᱚᱢᱠᱮ ᱵᱩᱪ ᱠᱮᱫᱟ ᱵᱤᱱ? ᱩᱱᱠᱩ ᱫᱚ ᱟᱠᱚ ᱨᱮᱱ ᱟᱭᱳᱼᱵᱟᱵᱟ ᱟᱭᱳ ᱵᱟᱵᱟ ᱵᱩᱡᱷᱟᱹᱣ ᱫᱚᱨᱠᱟᱨ ᱠᱟᱱᱟ, ᱟᱨ ᱜᱚᱝᱠᱮ ᱟᱭᱳ ᱵᱟᱵᱟ ᱣᱟᱜ ᱠᱟᱛᱷᱟ ᱫᱚ ᱜᱤᱫᱽᱨᱟᱹ ᱱᱤᱥ ᱪᱚᱭ ᱟᱸᱡᱚᱢᱟ, ᱱᱚᱣᱟ ᱫᱚ ᱟᱵᱚ ᱵᱚᱱ ᱵᱟᱰᱟᱭᱟ ᱛᱚ ᱜᱚᱝᱠᱮ ᱟᱞᱤᱧᱟᱜ ᱢᱚᱛ ᱛᱮᱫᱚ ᱞᱟᱹᱭᱟᱭ ᱾ ᱟᱭᱳ ᱵᱟᱵᱟ ᱫᱟᱨᱟᱭ ᱛᱮᱜᱮ ᱱᱚᱣᱟ ᱠᱟᱛᱷᱟ ᱫᱚ ᱡᱩᱫᱤ ᱵᱚᱱ ᱞᱟᱹᱭ ᱦᱚᱪᱚᱭ ᱢᱟ ᱥᱮ ᱟᱭᱳᱼᱵᱟᱵᱟ ᱵᱩᱡᱷᱟᱹᱣ ᱛᱟᱞᱟ ᱛᱮ, ᱜᱤᱫᱽᱨᱟᱹ ᱵᱚᱱ ᱵᱩᱡᱷᱟᱹᱣ ᱦᱚᱪᱚᱭᱮ ᱢᱟ, ᱤᱧᱤᱧ ᱟᱥᱟᱜ ᱠᱟᱱᱟ ᱜᱚᱝᱠᱮ ᱱᱚᱣᱟ ᱡᱤᱱᱤᱥ ᱫᱚ ᱟᱵᱚᱣᱟᱜ ᱥᱟᱠᱥᱮᱥᱚᱜ ᱛᱟᱵᱚᱱᱟ ᱾
ᱦᱳᱭ ᱮᱠᱫᱟᱢ ᱮᱠᱫᱚᱢ ᱪᱮᱫᱟᱜ ᱥᱮ ᱟᱵᱚ ᱱᱚᱜᱼᱚᱭ ᱥᱚᱨᱠᱟᱨ ᱦᱚᱸᱛᱚ ᱱᱚᱣᱟ ᱨᱮᱱᱟᱜ ᱢᱟᱱᱮ ᱢᱤᱫᱴᱟᱝ ᱟᱹᱱ ᱟᱹᱨᱤ ᱢᱟᱭ ᱛᱮᱭᱟᱨ ᱠᱟᱜᱼᱟ ᱡᱮ ᱡᱟᱦᱟᱸᱭᱟᱜ ᱟᱫᱚ ᱜᱮᱞ ᱤᱨᱟᱹᱞ ᱠᱷᱚᱱ ᱠᱚᱢ ᱜᱮᱛᱟᱭᱟ ᱩᱢᱮᱨ ᱛᱟᱭ ᱩᱱᱤ ᱫᱚ ᱵᱟᱭ ᱵᱟᱯᱞᱟ ᱫᱟᱲᱮᱭᱟᱜᱼᱟ ᱾ ᱟᱫᱚ ᱱᱚᱜᱼᱚ ᱱᱚᱝᱠᱟ ᱡᱩᱫᱤ ᱥᱚᱨᱠᱟᱨ ᱦᱚᱸ ᱟᱵᱚ ᱵᱚ ᱜᱚᱲᱚᱟᱭᱟ ᱥᱮ ᱥᱚᱨᱠᱟᱨ ᱟᱵᱚᱭ ᱜᱚᱲᱚᱣᱟ ᱵᱚᱱᱟ ᱮᱱᱠᱷᱟᱱ ᱜᱮ ᱱᱚᱣᱟ ᱠᱚᱫᱚ ᱵᱚ ᱨᱩᱠᱷᱤᱭᱟᱹ ᱫᱟᱲᱮᱭᱟᱜᱼᱟ ᱥᱮᱵᱚ ᱟᱴᱠᱟᱣ ᱫᱟᱲᱮᱭᱟᱜᱼᱟ ᱾
ᱦᱳᱭ ᱜᱚᱝᱠᱮ ᱦᱳᱭ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱫᱟ ᱜᱚᱝᱠᱮ᱾ ᱱᱚᱣᱟ ᱠᱚᱫᱚ ᱜᱚᱝᱠᱮ ᱟᱵᱚᱜᱮ ᱧᱮᱞ ᱫᱚᱨᱠᱟᱨ ᱛᱟᱵᱚᱱ ᱪᱮᱫᱟᱜ ᱥᱮ ᱟᱹᱰᱤᱜᱮ ᱵᱟᱹᱲᱤᱡ ᱤᱫᱤᱜ ᱠᱟᱱ ᱛᱟᱵᱚᱱᱟ ᱟᱵᱚᱣᱟᱜ ᱥᱟᱶᱛᱟ ᱥᱚᱢᱟᱡᱽ ᱫᱚ ᱢᱮᱱᱠᱷᱟᱱ ᱟᱵᱚᱜᱮ ᱱᱚᱣᱟ ᱠᱚᱫᱚ ᱜᱩᱪᱷᱟᱹᱣ ᱫᱚᱨᱠᱟᱨ ᱛᱟᱵᱚᱱ ᱪᱮᱫᱟᱜ ᱥᱮ ᱟᱵᱚᱨᱮᱱ ᱦᱟᱯᱮᱱ ᱫᱤᱱ ᱨᱮᱱ ᱡᱟᱦᱟᱸᱭ ᱡᱮᱱᱟᱨᱮᱥᱮᱱ ᱠᱚ ᱦᱤᱡᱩᱜ ᱠᱟᱱᱟ ᱠᱚ ᱩᱱᱠᱩ ᱡᱩᱫᱤ ᱴᱷᱤᱠ ᱴᱷᱟᱠ ᱥᱟᱺᱦᱤᱡ ᱵᱚᱱ ᱵᱩᱡᱷᱟᱹᱣ ᱫᱟᱨᱮ ᱭᱟᱠᱚ ᱢᱟ ᱛᱚ ᱩᱱᱠᱩ ᱦᱚᱸ ᱟᱠᱚᱨᱮᱱ ᱯᱚᱨᱮ ᱡᱮᱱᱟᱨᱮᱥᱮᱱ ᱠᱚ ᱵᱷᱟᱜᱮ ᱴᱷᱤᱠ ᱛᱮᱠᱚ ᱵᱩᱡᱷᱟᱹᱣ ᱫᱟᱨᱮᱭᱟᱠᱚᱣᱟ ᱡᱮ ᱟᱵᱚᱣᱟᱜ ᱪᱮᱜ ᱪᱮᱜ ᱠᱟᱹᱢᱤ ᱫᱚᱨᱠᱟᱨ ᱠᱟᱱᱟ ᱟᱵᱚᱣᱟᱜ ᱥᱟᱶᱛᱟ ᱨᱮ ᱡᱮᱞᱮᱠᱟ ᱵᱚᱸᱜᱟ ᱵᱩᱨᱩ ᱠᱚ ᱢᱮᱱᱟᱜ ᱛᱟᱵᱚᱱᱟ ᱵᱷᱟᱸᱰᱟᱱ ᱠᱚ, ᱵᱟᱯᱞᱟ ᱠᱚ, ᱱᱚᱣᱟ ᱠᱚ ᱟᱨᱠᱤ ᱠᱚᱨᱟᱣ ᱫᱚᱨᱠᱟᱨ ᱛᱟᱵᱚᱱ᱾
ᱦᱳᱭ ᱦᱳᱭ ᱦᱳᱭ ᱛᱟᱨᱯᱚᱨᱮ ᱟᱵᱚ ᱱᱚᱜᱚ ᱱᱚᱣᱟ ᱱᱤᱛᱚᱜ ᱦᱟᱸᱜ ᱡᱮᱢᱚᱱ ᱥᱳᱥᱟᱞ ᱢᱮᱰᱤᱭᱟ ᱢᱟᱡᱫᱷᱚᱢ ᱛᱮ ᱡᱟᱦᱟᱸ ᱠᱚᱫᱚ ᱱᱚᱣᱟ ᱵᱟᱲᱤᱡ ᱦᱩᱭᱩᱜ ᱠᱟᱱᱟ ᱦᱟᱸᱜ ᱡᱮ ᱠᱚᱢ ᱩᱢᱮᱨ ᱨᱮ ᱵᱟᱯᱞᱟ ᱠᱟᱛᱮᱜ ᱟᱭᱢᱟ ᱞᱮᱠᱟᱱ ᱟᱡᱟᱨ ᱧᱟᱢᱮᱜ ᱠᱚᱣᱟ ᱥᱮ ᱦᱚᱲᱢᱚ ᱫᱟᱨᱮ ᱦᱚᱲᱢᱚ ᱫᱟᱨᱮ ᱢᱚᱥᱨᱟᱜ ᱠᱟᱱ ᱛᱟᱠᱚᱣᱟ᱾ ᱚᱱᱟ ᱠᱚᱦᱚᱸ ᱵᱚᱱ ᱧᱮᱞ ᱦᱚᱪᱚ ᱠᱚᱣᱟ ᱡᱮ ᱱᱚᱜᱚ ᱱᱚᱠᱟ ᱠᱚᱢ ᱩᱢᱮᱨ ᱨᱮ ᱵᱟᱯᱞᱟ ᱞᱮᱱᱠᱷᱟᱱ ᱱᱚᱜᱚ ᱱᱚᱝᱠᱟ ᱵᱟᱹᱲᱤᱡ ᱚᱵᱚᱥᱛᱷᱟ ᱥᱮ ᱢᱤᱫ ᱫᱤᱱ ᱦᱤᱞᱳᱜ ᱱᱚᱝᱠᱟᱱᱟᱜ ᱚᱵᱚᱥᱛᱟ ᱦᱩᱭ ᱫᱟᱲᱮᱭᱟᱜ ᱱᱚᱝᱠᱟᱱᱟᱜ ᱟᱨᱮ ᱵᱟᱹᱲᱤᱡ ᱜᱮᱭᱟ ᱱᱚᱝᱠᱟ ᱫᱚ ᱟᱞᱚᱵᱚ ᱠᱟᱹᱢᱤᱭ ᱢᱟ᱾ ᱤᱱᱟᱹ ᱯᱚᱨᱮ ᱡᱟᱦᱟᱸ ᱧᱮᱞᱚᱜᱚᱜ ᱠᱟᱱᱟ ᱟᱵᱚ ᱱᱚᱜᱼᱚᱭ ᱦᱟᱸᱜ ᱚᱞᱚᱜ ᱯᱟᱲᱦᱟᱜ ᱨᱮᱵᱚ ᱛᱟᱭᱚᱢᱚᱜ ᱠᱟᱱᱟ᱾ ᱱᱚᱣᱟᱱᱟᱜ ᱱᱚᱝ ᱢᱤᱜᱴᱟᱝ ᱚᱡᱮ ᱫᱚ ᱱᱚᱣᱟ ᱜᱮ ᱠᱟᱱᱟ ᱡᱮ ᱟᱵᱚ ᱱᱚᱜᱚᱭ ᱠᱚᱢ ᱩᱢᱮᱨ ᱨᱮᱠᱚ ᱵᱟᱯᱞᱟᱜ ᱠᱟᱱᱟ᱾ ᱟᱨ ᱡᱟᱦᱟᱸ ᱠᱷᱟᱹᱛᱤᱨ ᱪᱟ ᱟᱵᱚᱨᱮᱱ ᱢᱟᱹᱭ ᱵᱟᱹᱵᱩ ᱠᱚ ᱪᱮᱛᱟᱱ ᱥᱮᱜ ᱚᱞᱚᱜ ᱯᱟᱲᱦᱟᱜ ᱨᱮ ᱢᱚᱱᱮ ᱵᱟᱝ ᱠᱮ ᱮᱢᱮᱜᱼᱟ᱾
ᱵᱟᱝ ᱵᱟᱝ ᱫᱚ ᱵᱟᱝ ᱥᱚᱢᱵᱷᱚᱵᱟ ᱡᱚᱠᱷᱚᱱ ᱜᱮ ᱢᱤᱜᱴᱟᱝ ᱜᱤᱫᱽᱨᱟᱹ ᱥᱮ ᱢᱟᱹᱭ ᱵᱟᱯᱞᱟᱜᱟᱭ ᱩᱱᱤᱭᱟᱜ ᱫᱚ ᱢᱤᱫᱴᱟᱝ ᱪᱮ ᱟᱞᱟᱫᱟ ᱜᱮ ᱫᱟᱭᱤᱛᱛᱚ ᱛᱟᱦᱮᱱ ᱛᱟᱭᱟ ᱥᱮ ᱩᱱᱤ ᱫᱚ ᱟᱫᱚ ᱯᱟᱲᱦᱟᱣ ᱫᱚ ᱤᱧᱤᱧ ᱢᱚᱱᱮᱭᱟ ᱡᱮ ᱟᱫᱚ ᱜᱚᱝᱠᱮ ᱵᱟᱭ ᱫᱟᱲᱮᱭᱟᱜᱼᱟ ᱥᱮ ᱚᱱᱟ ᱯᱚᱨᱤᱵᱮᱥ ᱴᱟᱜ ᱜᱮ ᱜᱚᱝᱠᱮ ᱵᱟᱭ ᱧᱟᱢᱟ ᱵᱩᱡ ᱠᱮᱫᱟ ᱵᱤᱱ
ᱦᱳᱭ ᱦᱳᱭ ᱟᱫᱚ ᱱᱚᱝᱠᱟ ᱜᱮ ᱡᱩᱫᱤ ᱪᱟᱞᱟᱣ ᱦᱤᱡᱩᱜ ᱛᱟᱵᱚᱱᱟ ᱛᱟᱦᱚᱞᱮ ᱢᱟ ᱦᱟᱡᱩᱜ ᱠᱷᱟᱱ ᱫᱤᱱ ᱨᱮ ᱟᱵᱚ ᱢᱟ ᱵᱟᱵᱚᱱ ᱞᱟᱦᱟ ᱠᱚᱜᱼᱟ᱾
ᱵᱟᱝ ᱵᱟᱝ ᱜᱚᱝᱠᱮ ᱵᱟᱵᱚᱱ ᱞᱟᱦᱟ ᱤᱫᱤᱭᱟ ᱟᱵᱚ ᱱᱤᱭᱟᱹ ᱫᱷᱟᱹᱵᱤᱡ ᱛᱮᱫᱚ ᱞᱟᱛᱟᱨ ᱨᱮᱜᱮ ᱢᱮᱱᱟᱜ ᱵᱚᱱᱟ ᱢᱮᱱᱠᱷᱟᱱ ᱟᱵᱚᱨᱮᱱ ᱠᱤᱪᱷᱩ ᱜᱟᱱ ᱞᱟᱹᱲᱦᱟᱹᱭ ᱞᱟᱹᱨᱦᱟᱹᱭᱤᱭᱟᱹ ᱠᱚ ᱢᱮᱱᱟᱜ ᱠᱚᱣᱟ ᱟᱨᱠᱤ ᱞᱟᱹᱣᱲᱤᱭᱟᱹ ᱠᱚ ᱜᱚᱝᱠᱮ᱾ ᱛᱚ ᱩᱱᱠᱩ ᱠᱚ ᱟᱹᱰᱤ ᱜᱮᱠᱚ ᱪᱮᱥᱴᱟ ᱨᱮ ᱢᱮᱱᱟᱜ ᱠᱚᱣᱟ ᱞᱟᱦᱟ ᱤᱫᱤ ᱱᱟᱜ ᱟᱵᱚᱣᱟᱜ ᱥᱟᱶᱛᱟ ᱥᱚᱢᱟᱡᱽ ᱠᱤᱪᱷᱩᱜᱟᱱ ᱟᱵᱚᱨᱮᱱ ᱵᱟᱵᱟ ᱠᱚᱦᱚᱸ ᱢᱮᱱᱟᱜ ᱠᱚᱣᱟ ᱩᱱᱠᱩ ᱦᱚᱸᱠᱚ ᱪᱮᱥᱴᱟᱭᱮᱫᱟ ᱡᱮ ᱟᱵᱚᱣᱟᱜ ᱥᱟᱶᱛᱟ ᱥᱚᱢᱟᱡᱽ ᱡᱟᱛᱮ ᱞᱟᱦᱟ ᱤᱫᱤ ᱜᱟᱱᱚᱜ ᱢᱟ᱾ ᱪᱤᱫᱮᱢ ᱜᱚᱝᱠᱮ᱾ ᱟᱵᱚ ᱦᱚᱸ ᱜᱚᱢᱠᱮ ᱮᱴᱟᱜ ᱡᱟᱹᱛᱤ ᱞᱮᱠᱟ ᱡᱷᱚᱛᱚ ᱵᱚᱱ ᱫᱟᱨᱮᱼᱟ ᱮᱴᱟᱜ ᱡᱟᱹᱛᱤ ᱠᱚ ᱟᱹᱰᱤ ᱠᱤᱪᱷᱩ ᱦᱚᱸ ᱠᱚᱨᱟᱣ ᱛᱟ ᱟᱵᱚ ᱦᱚᱸᱵᱚᱱ ᱫᱟᱲᱮᱭᱟᱜᱼᱟ ᱢᱮᱱᱠᱷᱟᱱ ᱟᱵᱚᱣᱟᱜ ᱡᱩᱢᱤᱫ ᱛᱟᱦᱮᱸ ᱚᱵᱚᱥᱥᱳᱭ ᱞᱟᱹᱠᱛᱤ ᱠᱟᱱᱟ ᱟᱨ ᱜᱚᱢᱠᱮ ᱥᱟᱯᱷᱚᱴ ᱜᱮ ᱢᱮᱱ ᱵᱩᱡ ᱠᱮᱫᱟ ᱵᱤᱱ ᱛᱚ ᱜᱚᱝᱠᱮ ᱢᱤᱫᱴᱟᱝ ᱟᱨᱠᱤ ᱢᱤᱫᱴᱟᱝ ᱦᱚᱲᱮᱢ ᱜᱚᱲᱚ ᱣᱟᱭᱟ ᱱᱚᱣᱟᱜᱮ ᱟᱨ ᱠᱤ ᱟᱹᱰᱤ ᱢᱟᱲᱟᱝ ᱢᱤᱫ ᱟᱵᱚ ᱡᱩᱫᱤ ᱱᱚᱝᱠᱟ ᱜᱚᱲᱚ ᱜᱚᱯᱚᱲᱚ ᱛᱟᱞᱟ ᱛᱮᱵᱚᱱ ᱞᱟᱦᱟ ᱤᱫᱤᱜ ᱢᱟ ᱜᱚᱢᱠᱮ ᱤᱧᱤᱧ ᱟᱥᱚᱜ ᱠᱟᱱᱟ ᱦᱟᱯᱮᱱ ᱫᱤᱱ ᱨᱮ ᱱᱚᱣᱟ ᱵᱷᱟᱨᱚᱛ ᱫᱤᱥᱚᱢ ᱨᱮ ᱟᱵᱚ ᱦᱚᱸ ᱮᱴᱟᱜ ᱡᱟᱹᱛᱤ ᱠᱚ ᱪᱤᱱᱦᱟᱹᱣ ᱵᱚᱱᱟ ᱠᱚ ᱮᱴᱟᱜ ᱡᱟᱹᱛᱤ ᱠᱚᱠᱚ ᱧᱩᱢ ᱵᱚᱱᱟ᱾
ᱮᱠᱫᱚᱢ ᱮᱠᱫᱚᱢ ᱢᱟᱱᱮ ᱟᱵᱚ ᱡᱩᱫᱤ ᱱᱚᱜᱚᱭ ᱪᱮᱝᱜᱷᱟ ᱪᱤᱨᱜᱟᱹᱞ ᱨᱮ ᱵᱟᱵᱚ ᱛᱟᱦᱮᱱᱟ ᱥᱩᱠ ᱨᱮ ᱵᱟᱵᱚ ᱛᱟᱦᱮᱱᱟ᱾ ᱛᱟᱦᱚᱞᱮ ᱫᱚ ᱢᱟᱱᱮ ᱟᱵᱚᱣᱟᱜ ᱦᱤᱡᱩᱜ ᱠᱟᱱ ᱫᱤᱱ ᱨᱮ ᱢᱟᱱᱮ ᱟᱹᱰᱤ ᱢᱟᱨᱟᱝ ᱢᱩᱦᱤᱢ ᱫᱟᱨᱟᱭ ᱠᱟᱱᱟ ᱪᱮᱫᱟᱜ ᱥᱮ ᱱᱚᱜᱚ ᱱᱚᱝ ᱠᱟ ᱡᱩᱫᱤ ᱟᱵᱚᱣᱟᱜ ᱪᱟᱞᱟᱣ ᱤᱫᱤᱜᱼᱟ ᱧᱮᱧᱮᱞ ᱛᱩᱞᱩᱡ ᱵᱟᱲᱟᱭ ᱛᱩᱞᱩᱡ ᱵᱟᱵᱚ ᱪᱤᱨᱜᱟᱹᱞ ᱚᱜᱼᱟ᱾ ᱵᱟᱵᱚ ᱪᱮ
ᱦᱳᱭ, ᱦᱳᱭ᱾
ᱛᱮᱸ ᱠᱟᱱᱟ ᱮᱱ ᱠᱷᱟᱱ ᱫᱚ ᱟᱵ ᱦᱤᱡᱩᱜ ᱠᱟᱱ ᱫᱤᱭᱮ ᱛᱟᱦᱩᱸᱵᱚ ᱞᱮᱲᱮᱡ ᱤᱫᱤᱭᱟ ᱥᱮ ᱱᱚᱝᱠᱟ ᱟᱵᱚᱭᱟᱜ ᱡᱚᱢᱚ ᱛᱟᱵᱚ ᱵᱟᱝ ᱠᱮᱴᱮᱡᱚᱜᱼᱟ᱾ ᱟᱨ ᱟᱵᱚ ᱦᱤᱡᱩᱜ ᱠᱟᱱ ᱫᱤᱱ ᱨᱮ ᱫᱤᱠᱩ ᱯᱩᱥᱤ ᱠᱚᱴᱷᱮ ᱟᱨᱵᱚ ᱯᱚᱥᱲᱟ ᱦᱚᱪᱚᱜᱼᱟ᱾
ᱦᱳᱭ ᱜᱚᱝᱠᱮ ᱦᱳᱭ᱾ ᱟᱹᱰᱤ ᱡᱚᱛᱷᱟᱛ ᱠᱟᱛᱷᱟᱢ ᱞᱟᱹᱭ ᱟᱠᱟᱫᱟ, ᱜᱚᱝᱠᱮ᱾
ᱛᱟᱨᱯᱚᱨᱮ ᱟᱨᱚ ᱧᱮᱞᱚᱜᱚᱜ ᱠᱟᱱᱟ ᱱᱤᱛᱚᱜ ᱫᱚ
ᱦᱮᱸ ᱜᱚᱢᱠᱮ ᱞᱟᱹᱭᱵᱤᱱ ᱦᱮᱞᱳ᱾ ᱦᱮᱞᱳ? ᱦᱮᱞᱳ ᱜᱚᱢᱠᱮ? ᱦᱮᱞᱳ? ᱦᱮᱞᱳ? ᱦᱮᱞᱳ? ᱦᱮᱞᱳ?